ᱦᱮᱸ ᱟᱡᱚᱢᱚᱜ ᱠᱟᱱᱟ ᱫᱚᱦᱚ ᱠᱮᱫᱟ ᱵᱮᱱ
ᱟᱡᱛᱮ ᱠᱟᱴᱟᱣᱱᱟ ᱪᱤᱠᱟᱹ ᱨᱮᱪᱚ ᱱᱤᱴ ᱠᱚ ᱯᱨᱚᱵᱽᱞᱮᱢ ᱨᱮᱱᱟᱜ ᱠᱟᱛᱷᱟ ᱫᱚ ᱵᱟᱝ ᱥᱩᱨ ᱚᱲᱟᱜ ᱥᱩᱨ ᱴᱷᱟᱨ ᱢᱮᱱᱟᱜ-ᱟ ᱛᱚᱵᱩ ᱡᱩᱫᱤ ᱱᱮᱴᱣᱟᱨᱠ ᱵᱚᱞ ᱛᱮ ᱡᱤᱭᱳ ᱰᱤᱥᱴᱟᱵᱮᱫ ᱜᱮᱭ ᱛᱚ ᱵᱷᱟᱜᱮ ᱜᱮ
ᱦᱟ ᱦᱟᱻ
ᱵᱟ ᱪᱚᱱᱫᱨᱚᱠᱚᱱᱟ ᱪᱚᱱᱫᱨᱚᱠᱚᱱᱟ ᱫᱚ ᱚᱠᱟ ᱡᱟᱭᱜᱟ ᱞᱟᱹᱭ ᱫᱟᱲᱮᱭᱟᱜ ᱟᱵᱮᱱ ᱱᱟᱥᱮᱱᱟᱜ
ᱪᱟᱫᱨᱚᱠᱳᱱᱟ ᱨᱳᱰ ᱱᱚᱞᱜᱚᱱᱟ ᱪᱚᱱᱫᱚ ᱠᱚᱱᱟᱜ ᱵᱟᱨᱭᱟ ᱢᱮᱱᱟᱜ-ᱟ ᱪᱚᱱᱫᱚ ᱨᱳᱰ ᱢᱤᱫ ᱴᱟᱝ
ᱦᱮᱸ ᱡᱟᱦᱟᱸ ᱢᱟᱱᱮ ᱳᱭ ᱦᱮᱸ ᱪᱮᱫ ᱞᱟᱹᱭᱟ ᱡᱟᱦᱟᱸ ᱜᱷᱟᱴᱟᱞ ᱨᱮᱱᱟᱜ ᱴᱨᱮᱱ ᱨᱮᱱᱟᱜ ᱯᱟᱥᱮ ᱟᱹᱛᱚ ᱡᱟᱦᱟᱸ ᱪᱚᱱᱫᱨᱚᱠᱚᱱᱟ ᱨᱳᱰ ᱢᱮᱛᱟᱜ ᱠᱟᱱ ᱠᱚ ᱴᱨᱮᱱ ᱞᱟᱭᱤᱱ ᱮᱥᱴᱮᱥᱚᱱ
ᱦᱮ ᱚᱱᱟ ᱞᱟᱭᱤᱱ ᱴᱮᱥᱚᱱ ᱡᱟᱦᱟᱸ ᱢᱮᱱᱟᱜᱼᱟ ᱚᱱᱟ ᱴᱮᱱ ᱪᱚᱱᱫᱚ ᱟᱞᱮ ᱫᱚ ᱪᱚᱱᱫᱨᱚᱱᱟ ᱨᱚᱰ ᱟᱨ ᱢᱤᱫᱴᱟᱝ ᱧᱟᱢ ᱢᱮᱱᱟᱜᱼᱟ ᱱᱚᱸᱰᱮ ᱠᱟᱱᱟ ᱪᱚᱱᱫᱨᱚᱱᱟ ᱴᱟᱣᱩᱱ
ᱟᱪᱪᱷᱟ ᱦᱟᱱᱟ ᱚᱱᱟ ᱜᱷᱟᱴᱟ ᱞᱤᱭᱮ
ᱦᱮᱸ ᱚᱱᱟ ᱜᱷᱟᱴᱟᱞ ᱚᱱᱟ
ᱜᱷᱟᱴᱟᱞ ᱫᱚ ᱟᱯᱮ ᱥᱮ ᱜᱮ ᱥᱮ? ᱟᱪᱪᱷᱟ ᱟᱨ ᱦᱮᱸ ᱚᱱᱟ ᱠᱚᱨᱮ ᱦᱚᱸ ᱛᱟᱦᱮᱱ ᱛᱟᱞᱮᱭ ᱟᱠᱚ
ᱚ ᱜᱤᱫᱽᱨᱟᱹ ᱢᱮᱱᱟᱜ ᱠᱚ ᱜᱮᱭᱟ ᱚᱸᱰᱮ ᱦᱚᱸ
ᱜᱤᱫᱽᱨᱟᱹ ᱵᱚᱞᱛᱮ ᱚᱱᱮ ᱢᱤᱫᱴᱮ ᱢᱟᱹᱥᱤ ᱢᱮᱱᱟᱭ ᱠᱟᱫᱤᱭᱟ ᱢᱮᱰᱮᱞ ᱠᱚᱨᱟᱣ ᱮᱫᱟᱭ ᱜᱷᱟᱴᱟᱞ ᱨᱮ ᱱᱟᱨᱥᱤᱝ ᱟᱨ
ᱜᱷᱟᱴᱟᱞ ᱨᱮ ᱢᱮᱱᱟᱜ ᱟ ᱛᱚ ᱤᱭᱟᱹ ᱥᱚᱠ ᱥᱚᱨᱠᱟᱨᱤ
ᱦᱮᱸ ᱥᱚᱨᱠᱟᱨᱤ ᱠᱚᱨᱟᱣ ᱫᱟᱭ ᱱᱚᱜᱼᱚᱭ ᱚᱱᱟ ᱜᱷᱟᱴᱟᱞ ᱥᱚᱨᱠᱟᱨᱤ ᱠᱚᱨᱟᱣ ᱫᱟᱭ ᱤᱭᱟᱹ ᱱᱮᱥ ᱪᱟᱵᱟᱜ ᱛᱟᱭᱟ ᱦᱟᱸᱜ
ᱦᱩᱸ
ᱛᱟᱦᱚᱞᱮ ᱟᱢᱟᱜ ᱫᱟ ᱚᱠᱟ ᱤᱭᱟᱹ ᱨᱮ ᱪᱟᱞᱟᱜ ᱠᱟᱱᱟ ᱮᱠᱷᱚᱱ
ᱦᱳᱭᱧ ᱞᱟᱹᱭ ᱮ ᱜᱟᱯᱟ ᱢᱮᱭᱟᱝ ᱯᱷᱳᱨ ᱛᱮ ᱨᱟᱠᱟᱵ ᱦᱩᱭᱩᱜᱼᱟ ᱟᱨ ᱢᱤᱫ ᱵᱚᱪᱷᱚᱨ ᱢᱮᱱᱟᱜ ᱟᱠᱟᱫᱟ
ᱦᱮᱸ ᱱᱟᱱ ᱢᱤ ᱵᱚᱪᱷᱚᱨ ᱠᱷᱟᱱ ᱜᱮ ᱟᱨ ᱪᱟᱵᱟᱭ ᱱᱟ ᱪᱷᱤᱠᱮᱱ ᱯᱚᱨᱡᱚᱱᱛᱟ ᱯᱮ ᱵᱚᱪᱷᱚᱨ ᱨᱮᱱᱟᱜ ᱛᱚ
ᱦᱮᱸ ᱯᱮ ᱵᱚᱪᱷᱚᱨ ᱫᱚ ᱵᱟᱝ ᱯᱩᱱ ᱵᱚᱪᱷᱚᱨ ᱨᱮᱱᱟᱜ ᱠᱟᱱᱟ ᱯᱩᱱ ᱵᱚᱪᱷᱚᱨ ᱞᱟᱜᱟᱜᱼᱟ ᱛᱚ
ᱦᱮᱸ ᱠᱚᱞᱮᱡᱽ ᱫᱚ ᱯᱩᱱ ᱵᱚᱪᱷᱚᱨ ᱫᱚ ᱞᱟᱜᱟᱜ-ᱟ ᱟᱯᱮ ᱫᱚ ᱯᱮ ᱵᱚᱪᱷᱚᱨ ᱯᱮ ᱯᱟᱲᱟᱣ ᱟᱠᱟᱱᱟ ᱯᱩᱱ ᱵᱚᱪᱷᱚᱨ ᱯᱮ ᱵᱚᱪᱷᱚᱨ ᱯᱮ ᱯᱟᱣ ᱢᱟᱱᱮ ᱦᱩᱭᱩᱜ ᱠᱟᱱᱟ ᱞᱟᱦᱟ ᱠᱷᱚᱱ ᱯᱮ
ᱮᱦᱚᱯ ᱮᱦᱚᱯ ᱯᱩᱱ ᱯᱮ.... ᱯᱮ ᱵᱚᱪᱷᱚᱨ ᱫᱚ ᱪᱮᱫᱟᱜ ᱟᱨ ᱯᱩᱱ ᱵᱚᱪᱷᱚᱨ ᱨᱮ ᱯᱩᱱ ᱵᱚᱪᱷᱚᱨ ᱜᱮ ᱯᱟᱲᱟᱣ ᱟᱠᱟᱱᱟ ᱟᱞᱮ ᱯᱚᱨ ᱜᱮ ᱢᱟᱱᱮ ᱦᱳᱪᱮ ᱯᱩᱱ ᱵᱚᱪᱷᱚᱨ ᱟᱠᱟᱫ ᱛᱟᱦᱞᱮ ᱠᱷᱚᱱ ᱞᱟᱦᱟ ᱧᱚᱸᱜ ᱵᱮᱪ ᱢᱟᱱᱮ ᱦᱳᱪᱷᱮ ᱦᱮᱸ
ᱟᱨ ᱟᱵᱮᱱᱟᱜ ᱫᱚ ᱯᱟᱲᱦᱟᱣ ᱫᱚ ᱛᱤᱱᱟᱹᱜ ᱥᱟᱺᱜᱤᱧ ᱚᱞᱚᱜ ᱯᱟᱲᱦᱟᱣ ᱫᱚ
ᱢᱮᱱ ᱫᱚ ᱠᱚᱞᱮᱡᱽ ᱠᱚᱢᱯᱞᱤᱴ ᱦᱩᱭ ᱟᱠᱟᱱᱟ ᱟᱫᱚ ᱚᱱᱮ ᱠᱚᱢᱯᱨᱤᱴᱤᱵᱷ ᱠᱚᱞᱮᱡᱽ ᱠᱚᱢᱯᱞᱤᱴ ᱦᱩᱭ ᱟᱠᱟᱱᱟ ᱟᱫᱚ ᱠᱚᱢᱯᱨᱤᱴᱤᱵᱷᱷ ᱠᱚᱨᱟᱣ ᱦᱩᱭᱩᱜ ᱠᱟᱱᱟ ᱠᱚᱢᱯᱨᱤᱴᱤᱵᱷ ᱠᱚᱨᱟᱣ ᱦᱩᱭᱩᱜ ᱠᱟᱱᱟ
ᱠᱷᱟᱱ ᱫᱚ ᱱᱮ ᱦᱚᱲ ᱫᱚ ᱪᱮᱫ ᱮᱢ ᱪᱮᱠᱟ ᱫᱟᱲᱮᱭᱟᱜᱼᱟ ᱦᱟᱸᱜ ᱚᱱᱟ ᱚᱱᱟᱜᱮ ᱵᱷᱚᱨᱥᱟ ᱠᱚᱢᱯᱨᱤᱴᱤᱵᱷ ᱜᱮ ᱱᱮᱛᱟᱨ ᱫᱚ
ᱦᱮᱸ ᱟᱞᱮᱭᱟᱜ ᱟᱞᱮᱭᱟᱜ ᱵᱷᱚᱨᱥᱟ ᱫᱚ ᱠᱚᱢᱯᱨᱤᱴᱤᱵᱷ ᱜᱮ ᱟᱫᱚ ᱵᱟᱹᱱᱩᱜᱼᱟ ᱟᱯᱮ ᱛᱚ ᱦᱩᱸ ᱴᱮᱭᱚᱰᱤᱠᱮᱞ ᱞᱟᱹᱭᱤᱱ ᱨᱮᱯᱮ ᱪᱟᱞᱟᱣ ᱮᱱᱟ ᱢᱟᱱᱮ ᱟᱯᱮᱭᱟᱜ ᱫᱚ ᱢᱤᱫᱴᱟᱝ ᱤᱭᱟᱹ ᱛᱟᱦᱮᱱ ᱛᱟᱯᱮᱭᱟ ᱢᱤᱫᱴᱟᱝ ᱵᱟᱴᱟᱨᱮ ᱢᱤᱫᱴᱟᱝ ᱤᱭᱟᱹ ᱠᱟᱱ ᱛᱟᱯᱮᱭᱟ ᱡᱮ ᱥᱚᱨᱠᱟᱨᱤ ᱡᱩᱫᱤ ᱵᱟᱢ ᱧᱟᱢᱼᱟ
ᱵᱷᱟ. ᱴ ᱱᱚᱶᱟ ᱨᱮᱧ ᱪᱟᱞᱟᱣ ᱮᱱᱟ
ᱦᱮᱸ ᱚᱱᱟ ᱫᱚ ᱞᱟᱹᱭ
ᱟᱞᱮ ᱫᱚ ᱥᱚᱨᱠᱟᱨᱤ ᱪᱟᱞᱟᱣ ᱞᱮᱱᱠᱷᱟᱱ ᱟᱫᱚ ᱯᱟᱸᱡᱟᱭ ᱛᱟᱞᱮᱭᱟᱠᱚ ᱥᱠᱤᱞ ᱠᱚ ᱯᱟᱸᱡᱟᱭ ᱛᱟᱞᱮᱭᱟ ᱪᱮᱫ ᱥᱮᱬᱟ ᱪᱮᱫ ᱢᱮᱱᱟᱜ ᱛᱟᱯᱮᱭᱟ
ᱦᱩᱸ
ᱦᱮᱸ ᱱᱮᱛᱟᱨ ᱫᱚ ᱧᱮᱞ ᱦᱩᱭᱩᱜ ᱠᱟᱱᱟ ᱛᱚ ᱠᱳᱢᱯᱟᱱᱤ ᱠᱚᱨᱮ ᱛᱚ ᱢᱟᱱᱮ ᱛᱤᱱᱟᱹᱜ ᱠᱳᱣᱟᱞᱤᱯᱷᱤᱠᱮᱥᱚᱱ ᱚᱱᱟ ᱫᱚ ᱵᱟᱝᱠᱚ ᱧᱮᱞ ᱛᱟᱢᱟ ᱡᱮ ᱤᱭᱟᱹ ᱢᱟᱱᱮ ᱛᱤᱱᱟᱹᱜᱤᱭᱟᱹ ᱯᱟᱨᱥᱮᱱᱴᱮᱡᱽ ᱛᱟᱢ ᱥᱮ ᱪᱮᱫ ᱛᱤᱱᱟᱹᱜ ᱱᱟᱢᱵᱟᱨ ᱧᱟᱢ ᱟᱠᱟᱫᱟ ᱚᱱᱟ ᱫᱚ ᱵᱟᱝᱠᱚ ᱧᱮᱞ ᱛᱟᱢᱟ ᱤᱥᱠᱤᱞ ᱠᱚ ᱧᱮᱞᱟ, ᱡᱮ ᱛᱤᱱᱟ. ᱜ ᱮᱠᱥᱯᱮᱨᱤᱭᱮᱱᱥ ᱢᱮᱱᱟᱜ ᱟᱠᱟᱫᱟ ᱛᱚᱢᱟᱨ ᱚᱱᱟ ᱩᱱᱩ ᱪ. ᱟᱦᱤ
ᱥᱠᱤᱞ ᱪᱮᱫ ᱮᱢ ᱥᱮᱬᱟ ᱟᱠᱟᱫᱟ ᱪᱮᱫ ᱮᱢ ᱵᱟᱲᱟᱭᱟ ᱚᱱᱟᱜ ᱜᱮ ᱛᱚ ᱟᱥᱚᱞ ᱡᱤᱱᱤᱥ ᱯᱟᱨᱥᱮᱱᱴᱮᱡᱽ ᱫᱚ ᱪᱮᱫ ᱦᱩᱭᱩᱜ-ᱟ ᱟᱥᱚᱞ ᱡᱤᱱᱤᱥ ᱫᱚ ᱚᱱᱟᱜᱮ ᱯᱟᱨᱥᱮᱱᱴᱮᱡᱽ ᱫᱚ ᱢᱤᱫᱴᱟᱝ ᱤᱭᱟᱹ ᱮᱴᱟᱛ ᱚᱱᱟ ᱫᱚ ᱯᱟᱴᱷᱟᱱ ᱛᱟᱢᱟ ᱫᱚᱢ ᱢᱟᱫᱽᱫᱷᱚᱢ ᱟᱥᱚᱞ ᱡᱤᱱᱤᱥ ᱛᱚ ᱴᱮᱠᱱᱤᱠᱮᱞ ᱞᱟᱤᱱ ᱫᱚ ᱚᱞᱚᱜ ᱯᱟᱲᱦᱟᱣ ᱢᱟᱫᱽᱫᱷᱚᱢ ᱟᱨ ᱚᱱᱟ ᱤᱭᱟᱹ ᱫᱚ ᱦᱩᱭᱩᱜ ᱠᱟᱱᱟ ᱟᱥᱚᱞ ᱡᱤᱱᱤᱥ ᱚᱱᱟ ᱥᱠᱤᱞ ᱜᱮ ᱟᱥᱚᱞ ᱡᱤᱱᱤᱥ
ᱦᱩᱸ
ᱟᱨ ᱡᱮᱱᱟᱨᱮᱞ ᱤᱭᱟᱹ ᱨᱮᱫᱚ ᱟᱫᱚ ᱚᱱᱟ ᱫᱚ ᱚ ᱠᱟᱹᱴᱤᱡ ᱡᱳᱨ ᱫᱚᱨ ᱠᱟᱱᱟ ᱱᱚ ᱜᱮ ᱦ
ᱦᱮᱸ
ᱱᱚᱰᱮ ᱠᱚᱢᱯᱤᱴᱤᱥᱮᱱ ᱨᱮᱦᱚᱸ ᱛᱤᱸᱜᱩ ᱦᱩᱭᱩᱜ ᱛᱟᱢᱟ ᱛᱚᱵᱮ ᱦᱩᱭᱩᱜᱼᱟ ᱮᱠᱷᱚᱱ ᱦᱳᱥᱴᱮᱞ ᱦᱳᱥᱴᱮᱞ ᱨᱮ ᱜᱮ ᱦᱳᱥᱴᱮᱞ ᱥᱮ ᱢᱮᱥ ᱜᱮ ᱦᱮᱞᱳ
ᱡᱩᱱᱤᱭᱟᱨ ᱠᱚ ᱱᱤᱭᱟᱹ ᱠᱚᱨᱮᱱ ᱱᱚᱰᱮ ᱠᱚ ᱯᱟᱲᱦᱟᱜ ᱛᱟᱦᱮᱸᱱᱟ ᱟᱫᱚ ᱚᱱᱟ ᱛᱮᱦᱮᱧ ᱠᱚ ᱞᱟᱹᱭ ᱠᱟᱜ
ᱛᱟᱦᱚᱞᱮ ᱦᱳᱥᱴᱮᱞ ᱥᱮ ᱢᱮᱥ ᱨᱮ
ᱟᱜ ᱯᱟᱥ ᱟᱨ ᱥᱮᱴᱮᱱᱰ ᱤᱭᱟᱨ ᱫᱚ ᱵᱟᱭᱨᱮ ᱛᱟᱦᱮᱸ ᱦᱳᱭ ᱞᱮᱱᱟ ᱢᱮᱥ ᱨᱮ ᱛᱟᱨᱯᱚᱨᱮ ᱛᱷᱟᱨᱰ ᱤᱭᱟᱨ ᱯᱷᱳᱨᱛ ᱤᱭᱟᱨ ᱫᱚ ᱦᱳᱥᱴᱮᱞ ᱧᱟᱢᱚᱜ ᱛᱟᱦᱮᱫ
ᱠᱮᱢᱯ ᱠᱚ ᱤᱭᱟᱹ ᱠᱚ ᱵᱟᱝ ᱦᱳᱭᱳᱜ ᱠᱟᱱ ᱛᱟᱯᱮᱭᱟ
ᱵᱩᱡᱷᱮᱫ ᱠᱮᱭᱟᱵᱱ ᱛᱚ ᱡᱮ ᱦᱮᱸ ᱪᱮᱫ
ᱩᱱᱠᱩ ᱵᱟᱝ ᱠᱚᱢᱟᱯᱤᱭᱟ ᱟᱯᱮᱫᱚ ᱵᱟᱭᱨᱮ ᱠᱷᱚᱱ ᱠᱮᱢᱯ ᱠᱚᱠᱚ ᱤᱭᱟᱹᱭᱟ ᱡᱟᱦᱟᱸ ᱪᱟᱞᱟᱣ ᱦᱩᱭᱩᱜᱼᱟ ᱦᱟᱱᱟ ᱦᱩᱭᱩᱜ ᱠᱟᱱᱟ ᱜᱤᱫᱽᱨᱟᱹ ᱠᱚᱢ ᱧᱮᱞ ᱠᱚᱣᱟ ᱤᱫᱤ ᱠᱚᱣᱟ ᱠᱚ ᱚᱱᱠᱟᱱ ᱠᱤᱪᱷᱩ ᱵᱟᱝ ᱦᱩᱭᱩᱜ ᱠᱟᱱᱟ ᱟᱯᱮ ᱫᱚ ᱯᱞᱮᱥᱢᱮᱱᱴ ᱠᱚ ᱮᱢᱟ ᱯᱮᱭᱟ ᱥᱮ ᱱᱤᱡᱮᱛᱮ ᱯᱟᱸᱡᱟ ᱦᱩᱭᱩᱜ ᱴᱟᱣᱟᱨ ᱵᱟᱝ ᱮ ᱧᱟᱢᱟ ᱫᱟ
ᱦ
ᱦᱮᱞᱳ
ᱴᱟᱣᱟᱨ ᱢᱚᱱᱮ ᱠᱟᱱᱟ ᱵᱟᱭ ᱧᱟᱢ ᱫᱟ ᱦᱮᱞᱳ
ᱦᱮ ᱱᱤᱛᱚᱜ ᱟᱸᱡᱚᱢ ᱫᱚᱵᱮᱱᱟ ᱱᱤᱛᱚᱜ
ᱦᱮ ᱱᱤᱛᱳᱜ ᱟᱸᱡᱚᱢᱚᱜ ᱠᱟᱱᱟ
ᱦᱮᱞᱳ ᱟᱨ ᱢᱮᱫ ᱢᱮᱱᱫᱟᱞᱤᱧ ᱯᱞᱮᱥᱢᱮᱱᱴ ᱫᱚ ᱠᱷᱩᱵ ᱠᱚᱢ ᱢᱟᱱᱮ ᱠᱳᱢᱯᱟᱱᱤ ᱜᱮᱛᱚ ᱵᱟᱝᱠᱚ ᱦᱮᱡ ᱟᱠᱟᱱᱟ ᱱᱤᱭᱟᱹ ᱵᱟᱨ ᱫᱚ ᱢᱟᱱ ᱱᱤᱡᱮ ᱠᱷᱚᱱᱜᱮ ᱡᱟᱦᱟᱸᱭ ᱧᱟᱢ ᱠᱟᱫᱟ ᱠᱚ ᱧᱟᱢ ᱠᱟᱫᱟ ᱠᱚ ᱵᱟᱝᱠᱷᱟᱱ ᱵᱟᱫ ᱵᱟᱹᱠᱤ ᱫᱚ ᱚᱲᱟᱜ ᱨᱮᱜᱮ ᱫᱩᱲᱩᱵ ᱢᱮᱱᱟᱜ ᱠᱚᱣᱟ ᱢᱟᱱᱮ ᱪᱮᱥᱴᱟᱭ ᱫᱟᱠᱚ ᱟᱨᱚ ᱮᱴᱟᱜ ᱥᱮ ᱠᱚᱞᱮᱡᱽ ᱠᱷᱚᱡ ᱫᱚ ᱠᱷᱩᱵ ᱠᱚᱢ
ᱥᱚᱨᱠᱟᱨᱤ ᱛᱚ ᱵᱟᱝ ᱥᱚᱨᱠᱟᱨᱤ ᱛᱚ
ᱥᱚᱨᱠᱟᱨᱤ ᱠᱟᱱ ᱜᱮᱭᱟ ᱢᱮᱱᱠᱷᱟᱱ ᱚᱱᱮ ᱱᱚᱜᱼᱚᱭ ᱠᱤᱪᱷᱩ ᱫᱤᱱ ᱟᱜᱮ ᱛᱚ ᱢᱟᱱᱮ ᱤᱭᱟᱹ ᱧᱚᱜ ᱜᱮᱭᱟ ᱱᱟ ᱢᱟᱱ ᱠᱤᱪᱷᱩ ᱫᱩ ᱦᱟᱡᱟᱨ ᱥᱳᱞᱳ ᱛᱚ ᱢᱟᱱᱮ ᱵᱮᱱᱟᱣ ᱠᱮᱫᱟ ᱠᱚ ᱤᱱᱟ ᱢᱟᱨᱮ ᱦᱚᱸ ᱵᱟᱝ ᱠᱟᱱᱟ ᱟᱨ ᱮᱢᱚᱱ ᱡᱟᱭᱜᱟ ᱨᱮ ᱵᱮᱱᱟᱣ ᱟᱠᱟᱫᱟ᱾ ᱡᱮ ᱡᱟᱦᱟᱸ ᱠᱚᱨᱮ ᱢᱟᱱᱮ ᱠᱳᱢᱯᱟᱱᱤ ᱦᱚᱸ ᱢᱟᱱᱮ ᱮᱱᱹ ᱤᱭᱟᱹ ᱫᱚ ᱵᱟᱹᱱᱩᱜ ᱟᱠᱟᱫ ᱛᱟᱠᱚᱣᱟ ᱡᱚᱨ ᱫᱚ ᱮᱱᱹᱜ ᱵᱟᱹᱱᱩᱜ ᱟᱠᱟᱫ ᱛᱟᱠᱚᱣᱟ ᱮᱠᱫᱚᱢ
ᱦᱮᱸ ᱟᱫᱚ ᱱᱟᱟᱱᱟ ᱛᱚ ᱟᱫᱚᱭ ᱦᱚᱭ ᱛᱚ ᱩᱱᱟᱜ ᱩᱱᱤ ᱢᱟᱹᱞᱤᱠ ᱫᱚ ᱱᱟᱱᱤᱡ ᱜᱮ ᱠᱟᱱᱟᱭ᱾ ᱟᱞᱮ ᱡᱟᱹᱱᱤᱡ ᱠᱚᱞᱮᱡᱽ ᱵᱟᱹᱱᱩᱜ ᱛᱟᱭᱟ ᱡᱩᱫᱤ ᱟᱨᱚ ᱠᱚᱞᱮᱡᱽ ᱵᱟᱹᱱᱩᱜ
ᱟᱵᱚ ᱠᱚᱞᱮᱡᱽ ᱢᱟᱪᱚ ᱤᱭᱟᱹ ᱤᱭᱟᱹ ᱟᱱᱰᱟᱨ ᱨᱮ ᱯᱟᱲᱟᱜ ᱠᱟᱱᱟ ᱛᱚ ᱱᱤᱭᱟᱹ ᱫᱚ ᱚᱱᱮ ᱜᱟᱛᱮ ᱠᱚᱞᱮᱡᱽ ᱱᱩᱭ ᱟᱱᱰᱟᱨ ᱨᱮ ᱢᱮᱱᱟᱜ ᱟᱠᱟᱫ ᱛᱟᱠᱚᱣᱟ ᱱᱩᱭ ᱟᱱᱰᱟᱨ ᱨᱮ ᱟᱫᱚ ᱮᱠᱷᱟᱱ ᱱᱤᱭᱟᱹ ᱫᱚ ᱚᱱᱮ ᱪᱮᱫᱴᱜ ᱪᱮᱠᱟᱛᱮᱪᱚ ᱦᱳᱭᱟ ᱱᱚᱝᱠᱟ ᱫᱚ ᱮᱠᱫᱚᱢ ᱯᱷᱟᱠᱟ ᱨᱮ᱾
ᱚᱱᱠᱟᱜᱮ ᱩᱱᱠᱩ ᱮᱴᱟᱜ ᱟᱨ ᱢᱤᱫ ᱜᱟᱫᱟ ᱦᱟᱱᱛᱮ ᱱᱟᱛᱮ ᱠᱚᱞᱮᱡᱽ ᱠᱚ ᱠᱚᱨᱟᱣ ᱠᱟᱜᱼᱟ ᱟᱫᱚ ᱢᱤᱫᱴᱟᱝ ᱵᱟᱨᱭᱟ ᱠᱚᱞᱮᱡ ᱟᱫᱚ ᱚᱱᱠᱟ ᱠᱚ ᱵᱷᱤᱛᱤᱨ ᱥᱮᱫ ᱠᱚᱢ ᱫᱟᱢ ᱛᱮ ᱡᱟᱭᱜᱟ ᱠᱚ ᱦᱟᱛᱟᱣ ᱛᱮ ᱟᱫᱚ ᱠᱚ ᱠᱚᱨᱟᱣ ᱠᱚᱜ ᱠᱚᱣᱟ ᱟᱫᱚ ᱱᱚᱛᱮ ᱨᱮᱱ ᱠᱚᱞᱮᱡᱽ ᱨᱮᱱ ᱜᱤᱫᱽᱨ ᱟᱨ ᱡᱚᱛᱚ ᱦᱟᱱᱛᱮ ᱠᱚ ᱤᱫᱤ ᱠᱚᱣᱟ ᱵᱷᱚᱨᱛᱤᱜ ᱟᱫᱚ ᱱᱚ ᱥᱤᱴ ᱵᱟᱠᱚ ᱧᱟᱢᱟ ᱟ ᱞᱮᱠᱟ ᱢᱮᱱᱟᱜ ᱞᱮᱭᱟ ᱟᱞᱮᱭᱟᱜ ᱨᱮᱜᱮ ᱵᱷᱚᱨᱛᱤ᱾ ᱵᱷᱚᱨᱛᱤ ᱯᱮ ᱦᱟᱸᱰᱮ ᱪᱚ ᱦᱟᱸ ᱰᱮ ᱯᱮᱨᱤ ᱟᱫᱚ ᱢᱮᱛᱟᱢᱟ ᱱᱚᱸᱰᱮ ᱦᱚᱸᱢ ᱠᱮᱞᱟᱥ ᱫᱟᱲᱮᱭᱟᱜᱼᱟ᱾ ᱥᱟᱨᱯᱷᱤᱠᱮᱴ ᱞᱮ ᱟᱜᱩ ᱟᱢᱟ ᱚᱱᱠᱟ ᱠᱚ ᱢᱮᱛᱟᱢᱟ ᱟᱫᱚ ᱯᱚᱨᱤᱠᱠᱷᱟ ᱥᱚᱢᱚᱭ ᱯᱮᱠᱴᱤᱠᱮᱞ ᱠᱚ ᱤᱭᱟᱹ ᱠᱚ ᱡᱚᱛᱚ ᱦᱟᱸᱰᱮ ᱜᱮ ᱯᱟᱦ ᱦᱩᱭᱩᱜ ᱛᱟᱢ᱾ ᱚᱱᱠᱟ ᱜᱮ ᱛᱚ ᱥᱮ ᱪᱮᱫ ᱾
ᱦᱩᱸ ᱵᱟᱝ ᱚᱸᱰᱮ ᱫᱚ ᱢᱟᱱᱮ ᱮᱸ ᱯᱚᱨᱤᱠᱠᱷᱟ ᱠᱚ ᱯᱨᱮᱠᱴᱤᱠᱮᱞ ᱠᱚ ᱡᱚᱛᱚ ᱢᱟᱱᱮ ᱱᱚᱰᱮ ᱱᱤᱡᱮ ᱤᱭᱟᱹ ᱠᱚᱞᱮᱡᱽ ᱨᱮᱜᱮ᱾ ᱢᱮᱱᱠᱷᱟᱱ ᱢᱟᱱᱮ ᱮᱠᱴᱩ ᱤᱭᱟᱹ ᱧᱚᱜ ᱢᱟᱱᱮ ᱯᱷᱟᱸᱠᱟ ᱡᱟᱭᱜᱟ ᱨᱮ ᱯᱟᱲᱟᱣ ᱮᱱᱟ᱾ ᱦᱮᱸ ᱡᱚᱛᱚ ᱜᱮ ᱱᱤᱡᱮ ᱠᱚᱞᱮᱡᱽ ᱜᱮ᱾
ᱟᱢ ᱡᱩᱫᱤᱢ ᱞᱟᱹᱭ ᱠᱷᱟᱱ ᱤᱧ ᱫᱚ ᱵᱟᱭᱨᱮ ᱨᱮᱧ ᱠᱮᱞᱟᱥᱟ ᱛᱟᱦᱚᱞᱮ ᱜᱚ ᱮᱢᱟᱢᱟ ᱥᱮ ᱟᱲᱟᱜ ᱢᱮᱭᱟ ᱠᱚᱥᱮ ᱵᱟᱝ? ᱡᱮ ᱤᱧ ᱫᱚ ᱱᱚᱸᱰᱮᱵ ᱱᱚᱸᱰᱮ ᱚᱥᱩᱵᱤᱫᱟ ᱦᱩᱭᱩᱜ ᱠᱟᱱ ᱛᱤᱧᱟᱹ ᱦᱟᱱᱛᱮ ᱠᱚᱞᱮᱡᱽ ᱨᱤᱧ ᱚᱞ ᱠᱮᱞᱟᱥᱮᱫ
ᱮᱸ ᱱᱚᱝᱠᱟ ᱫᱚ ᱵᱟᱝ ᱦᱩᱭᱩᱜ ᱛᱟᱦᱮᱸᱱᱟ ᱱᱚᱸᱰᱮ ᱫᱚ᱾
ᱦᱚᱸ ᱦᱚᱸ ᱟᱪᱪᱷᱟ ᱟᱪᱪᱷᱟ
ᱟᱨ ᱥᱩᱨ ᱠᱚᱨᱮ ᱫᱚ ᱵᱟᱹᱱᱩᱜ ᱠᱚᱣᱟ ᱛᱚ ᱢᱟᱱᱮ ᱡᱮ ᱤᱭᱟᱹ ᱤᱧᱡᱤᱱᱤᱭᱟᱨ ᱠᱚᱞᱮᱡᱽ ᱫᱚ ᱢᱤᱫᱴᱮᱱ ᱜᱮᱭᱟ ᱛᱚ ᱱᱚᱸᱰᱮ ᱫᱚ᱾
ᱦᱮᱸ ᱟᱞᱮ ᱵᱟᱸᱠᱩᱲᱟ ᱨᱮ ᱢᱮᱱᱟᱜᱼᱟ ᱱᱚᱛᱮ᱾
ᱦᱩᱸ ᱚᱱᱟ ᱫᱚ ᱟᱵᱟᱨ ᱤᱭᱟᱹ ᱛᱚ ᱚᱱᱮ ᱦᱮᱸ ᱚᱱᱟ ᱫᱚ ᱤᱭᱟᱹ ᱛᱚ ᱯᱨᱟᱭᱵᱷᱮᱴ ᱛᱚ ᱥᱚᱨᱠ ᱚᱠᱟᱨᱮ ᱫᱚ ᱵᱟᱝ ᱠᱟᱱᱟ ᱛᱚ᱾
ᱠᱷᱩᱵ ᱵᱮᱥᱤ ᱛᱚ ᱵᱟᱹᱱᱩᱜᱼᱟ ᱟᱫᱚ ᱱᱚᱛᱮ ᱥᱩᱨ ᱠᱚᱨᱮ ᱫᱚ᱾ ᱟᱫᱚ ᱢᱮᱱᱟᱜᱼᱟ ᱦᱟᱱᱮ ᱟᱫᱚ ᱥᱚᱨᱠᱟᱨᱤ ᱧᱟᱢ ᱜᱚᱛᱮ ᱜᱮᱞᱮ ᱟᱫᱚ ᱦᱟᱱᱮ ᱤᱭᱟᱹ ᱪᱟᱞᱟᱜ ᱦᱩᱭᱩᱜᱼᱟ ᱟᱨᱚ᱾ ᱠᱳᱞᱛᱟ ᱥᱮᱜ᱾
ᱟᱨ ᱱᱚᱣᱟ ᱠᱚᱨᱮ ᱢᱮᱫᱽᱱᱤ ᱠᱷᱚᱲᱜᱚᱯᱩᱨ ᱚᱱᱟ ᱢᱮᱫᱽᱱᱤᱯᱩᱨ ᱠᱚᱨᱮ ᱦᱚᱸ ᱢᱮᱱᱟᱜᱼᱟ᱾ ᱢᱚᱱᱮ ᱠᱟᱱᱟ ᱯᱨᱟᱭᱵᱷᱮᱴ ᱛᱮᱜᱮ᱾
ᱦᱮᱸ ᱡᱮᱢᱚᱱ ᱵᱟᱸᱠᱩᱲᱟ ᱦᱚᱸᱛᱚ ᱯᱨᱟᱭᱵᱷᱮᱴ ᱠᱟᱱ ᱜᱮᱭᱟ᱾
ᱦᱮᱸ ᱚᱱᱟ ᱤᱭᱩᱱᱤᱭᱚᱱ ᱠᱟᱱ ᱛᱚ ᱵᱟᱠᱩᱲᱟ ᱭᱩᱱᱤᱭᱚᱱ ᱠᱚᱞᱮᱡᱽ ᱤᱭᱩᱱᱤᱭᱚᱱ ᱤᱧᱡᱤᱱᱤᱭᱟᱨᱤᱝ ᱠᱟ ᱠᱚᱞᱮᱡᱽ
ᱛᱟᱞᱮ ᱮᱪᱮᱥ ᱮᱢ ᱠᱟᱛᱮᱜ ᱜᱮ ᱠᱚᱞᱮᱡᱽ ᱫᱚ ᱵᱟᱢ ᱠᱚᱨᱟᱣ ᱠᱟᱫᱟ ᱥᱚᱡᱷᱮ ᱮᱠᱫᱚᱢ ᱤᱭᱟ. ᱵᱤᱴᱮᱠ?
ᱰᱟᱭᱨᱮᱠᱴ ᱤᱭᱮᱪᱮᱥ ᱮᱢ ᱠᱟᱛᱮ ᱜᱮ ᱢᱟᱱᱮ ᱡᱚᱭᱮᱱᱮᱱᱴᱨᱟᱱᱥ ᱮᱢ ᱠᱮᱫᱟ ᱾ ᱥᱮ ᱫᱮᱵᱽᱜᱷᱚᱨ ᱰᱟᱭᱨᱮᱠᱴ ᱟᱸᱠᱷᱚᱲ ᱦᱩᱭ ᱠᱟᱱᱟ ᱵᱤᱴᱮᱠ ᱨᱮ᱾ ᱪᱟᱥ ᱧᱟᱢ ᱦᱩᱭᱱᱟ ᱯᱨᱚᱛᱷᱚᱢ ᱫᱚ ᱢᱟᱱᱮ ᱡᱮ ᱤᱭᱟᱹ ᱮᱢᱱᱤ ᱠᱚᱞᱮᱡᱽ ᱜᱮ ᱢᱟᱱᱮ ᱯᱟ ᱡᱟᱦᱟᱱᱟᱜ ᱤᱭᱟᱹ ᱫᱤᱭᱮᱧ ᱠᱚᱨᱟᱣᱟ ᱜᱨᱡᱩᱭᱮᱥᱮᱱ᱾ ᱡᱟᱦᱟᱸ ᱥᱟᱵᱡᱮᱠᱴ ᱫᱤᱭᱮ ᱜᱮ ᱦᱚᱲ ᱠᱚ ᱢᱟᱱᱟ ᱦᱩᱭᱩᱜ ᱠᱟᱱ ᱛᱟᱦᱮᱱᱟ ᱛᱟᱯᱚᱨᱮ ᱡᱮ ᱱᱤᱭᱟᱹ ᱛᱮ ᱡᱩᱫᱤ ᱧᱟᱢ ᱦᱩᱭᱮᱱᱟ ᱵᱤᱴᱠ ᱧᱟᱢ ᱦᱩᱭᱱᱟ ᱢᱮᱱ ᱛᱟᱦᱚᱞᱮ ᱵᱤᱴᱮᱠ ᱧᱟᱢ ᱦᱩᱭᱟᱱᱟ ᱡᱚᱠᱷᱚᱱ ᱵᱴᱮᱠ ᱜᱮ
ᱦᱩᱸ ᱟᱫᱚ ᱯᱚᱨᱮᱨ ᱵᱟᱨᱮᱢ ᱠᱚᱨᱟᱣ ᱫᱟᱲᱮᱭᱟᱜᱼᱟ ᱡᱩᱫᱤ ᱟᱢᱟᱜ ᱟᱨᱚ ᱤᱪᱪᱷᱟᱹ ᱦᱩᱭᱩᱜ ᱠᱟᱱ ᱛᱟᱢᱟ ᱤᱭᱟᱹ ᱠᱚᱨᱟᱣᱟ ᱡᱮᱱᱟᱨᱮᱞ ᱛᱮ ᱠᱟᱹᱴᱤᱡ ᱠᱚᱞᱮᱡᱽ ᱤᱧ ᱠᱚᱨᱟᱣ ᱟ ᱟᱨ ᱡᱩᱫᱤᱢ ᱞᱟᱹᱭ ᱠᱷᱟᱱ ᱞᱟᱹᱭᱤᱧ ᱠᱚᱢᱯᱟᱱᱤ ᱠᱚᱢᱯᱟᱱᱤ ᱪᱟᱞᱟᱣ ᱫᱟᱲᱭᱟᱜᱼᱟ
ᱟᱫᱚ ᱱᱤᱭᱟᱹ ᱤᱭᱟᱹ ᱠᱚᱨᱟᱣ ᱠᱟᱛᱮ ᱵᱤ. ᱮᱰ. ᱠᱮᱫᱟᱢ ᱚᱠᱚᱭ ᱠᱚᱨᱟᱣᱟᱭ ᱱᱤᱭᱟᱹ ᱯᱚᱨᱮ ᱟᱨᱦᱚ ᱢᱮᱱᱟᱜ ᱟᱠᱟᱫᱟ ᱛᱚ ᱵᱤ ᱴᱮᱠ ᱯᱚᱨᱮ ᱮᱢᱴᱮᱠ ᱢᱮᱱᱟᱜ ᱠᱚᱫᱟ ᱟᱫᱚ ᱤᱱᱟᱹᱜ ᱥᱟᱺᱜᱤᱧ ᱫᱚ ᱤᱭᱟᱹ ᱠᱚᱫᱚ ᱵᱟᱝ ᱧᱮᱞ ᱦᱩᱭ ᱠᱟᱱᱟ ᱤᱱᱟᱹᱜ ᱥᱟᱺᱜᱤᱧ ᱫᱚ
ᱠᱚᱢᱯᱟᱱᱤ ᱱᱚᱣᱟ ᱦᱚᱸ ᱯᱚᱨᱮ ᱠᱚᱢᱯᱟᱱᱤ᱾ ᱟᱫᱚ ᱥᱚᱨᱠᱟᱨᱤ ᱦᱚᱸ ᱧᱟᱢᱚᱜᱼᱟ ᱟᱵᱟᱨ ᱤᱭᱟᱹ ᱥᱚᱨᱠᱟᱨᱤ ᱠᱤᱨᱮᱭᱳᱞᱤᱱᱟᱜ ᱾ ᱨᱮᱞ ᱨᱮᱱᱟᱜ ᱦᱤᱡᱩᱜᱼᱟ ᱟᱯᱮ ᱦᱚᱸᱛᱚᱯᱮ ᱧᱟᱢᱟ
ᱟᱨ ᱨᱮᱹᱞ ᱠᱚᱨᱮ ᱤᱭᱟᱹ ᱛᱚ ᱱᱤᱭᱟᱹ ᱜᱮᱨᱮᱡᱩᱭᱮᱥᱮᱱ ᱞᱮᱠᱷᱟᱱ ᱜᱮ ᱜᱮᱨᱮᱡᱩᱭᱮᱥᱚᱱ ᱥᱟᱨᱴᱤᱯᱷᱤᱠᱮᱴ ᱧᱟᱢ ᱞᱮᱠᱷᱟᱱᱡ ᱨᱮᱹᱞ ᱠᱚᱨᱮ ᱫᱚ ᱵᱷᱟᱞᱮ ᱤᱭᱟᱹ ᱢᱮᱱᱟᱜᱼᱟ ᱟᱫᱚ ᱯᱚᱡᱮᱥᱮᱱ ᱠᱚ ᱦᱮᱱᱟᱜ ᱟᱠᱟᱫᱟ
ᱚᱱᱟ ᱜᱮ ᱯᱚᱸᱪᱤᱥᱮᱱ ᱵᱟᱱᱩᱜᱼᱟ ᱵᱷᱟᱜᱮ ᱯᱚᱡᱤᱥᱚᱱ ᱜᱮᱯᱮ ᱧᱟᱢᱟ ᱵᱤᱴᱮᱠ ᱯᱟᱴᱤ ᱫᱚ ᱢᱚᱱᱮ ᱠᱟᱱᱟ ᱠᱚ ᱠᱷᱩᱵ ᱠᱷᱩᱵ ᱵᱮᱥᱤ ᱫᱚ ᱠᱤ ᱡᱟᱹᱱᱤ ᱪᱮᱫ ᱞᱮᱠᱟ ᱢᱮᱱᱟᱜᱼᱟ ᱢᱮᱱᱟᱜ ᱠᱚᱣᱟ ᱪᱮᱫ ᱞᱮᱠᱟ ᱢᱮᱱᱟᱜ ᱠᱚᱣᱟ ᱥᱟᱱᱛᱟᱲ ᱜᱤᱫᱽᱨᱟᱹ
ᱱᱚᱸᱰᱮ ᱢᱮᱱᱟᱜ ᱞᱮᱜᱮᱭᱟ ᱟᱞᱮ ᱦᱮᱞᱳ ᱟᱸᱡᱚᱢ ᱫᱟᱵᱮᱱ
ᱛᱤᱱ ᱦᱚᱲ
ᱮᱸ ᱴᱟᱣᱟᱨ ᱰᱤᱥᱴᱟᱵᱮᱫ ᱛᱟᱵᱮᱱᱟ ᱦᱮᱞᱳ
ᱟᱸᱡᱚᱢᱚᱜ ᱠᱟᱱᱟ ᱰᱤᱯᱟᱨᱢᱮᱱᱴ ᱨᱮ ᱛᱤᱱ ᱦᱮᱸ ᱟᱸᱡᱚᱢᱚᱜ ᱠᱟᱱᱟ ᱟᱡᱚᱢᱚᱜ ᱠᱟᱱᱟ
ᱟᱞᱮ ᱴᱳᱴᱟᱞ ᱠᱚᱞᱮᱡᱽ ᱨᱮ ᱢᱮᱱᱟᱜ ᱞᱮᱭᱟ ᱳᱭ ᱵᱚᱛᱛᱨᱤᱥ ᱡᱚᱱ ᱜᱟᱱ ᱥᱟᱱᱛᱟᱲ ᱜᱤᱫᱽᱨᱟᱹ
ᱦ ᱵᱷᱟᱜᱤ ᱜᱮ ᱢᱮᱱᱟᱜ ᱠᱚᱣᱟ ᱠᱚᱢᱯᱤᱴᱤᱥᱮᱱ ᱫᱚ ᱦᱩᱭᱩᱜ
ᱦᱮᱸ ᱟᱨᱚ ᱮᱴᱟᱜ ᱮᱴᱟᱜ ᱠᱚᱞᱮᱡᱽ ᱠᱚᱨᱮᱱ ᱢᱮᱱᱟᱜ ᱠᱚᱣᱟ ᱛᱚ ᱟᱵᱟᱨ
ᱨᱮᱞ ᱠᱚᱨᱮ ᱞᱟᱜᱟᱣ ᱦᱩᱸ ᱱᱚᱝᱠᱟᱨᱤᱧ ᱧᱟᱢ ᱠᱷᱟᱱ ᱫᱟᱹᱲᱟᱹᱧ ᱛᱚᱞ ᱞᱮᱠᱟᱢ ᱛᱟᱦᱮᱱᱟ ᱚᱱᱠᱟ ᱛᱚᱞ ᱞᱮᱠᱟᱢ ᱛᱟᱦᱮᱱᱟ
ᱦᱮᱸ
ᱦᱮᱞᱳᱣ ᱦᱮᱞᱳ ᱦᱮᱞᱳ ᱦᱮᱞᱳᱣ